ᱦᱳᱭ ᱡᱚᱦᱟᱨ ᱜᱮ
ᱦᱮᱸᱼ ᱡᱚᱦᱟᱨ ᱜᱮ ᱜᱚᱝᱠᱮ ᱢᱚᱡᱽ ᱵᱟᱲᱟ ᱜᱮ?
ᱦᱳᱭ ᱤᱧᱫᱚ ᱢᱚᱡᱽ ᱵᱟᱲᱟᱭ ᱜᱤᱭᱟᱹᱧ ᱟᱨ ᱡᱚᱛᱚ ᱦᱚᱲ ᱜᱮᱞᱮ ᱱᱟᱯᱟᱭ ᱵᱟᱲᱟ ᱜᱮᱭᱟ ᱾ ᱛᱚ ᱟᱢᱜᱮ ᱦᱟᱸᱜ ᱪᱮᱫ ᱞᱮᱠᱟ ᱢᱮᱱᱟᱜ ᱵᱟᱲᱟ ᱢᱮᱭᱟ?
ᱦᱩᱸ ᱟᱞᱮ ᱦᱚᱸ ᱱᱟᱦᱟᱜ ᱱᱟᱯᱟᱭ ᱜᱮ ᱾
ᱟᱪᱪᱷᱟ ᱟᱨ ᱱᱚᱝᱠᱟ ᱱᱟᱯᱟᱭ ᱜᱮ ᱡᱚᱛᱚ ᱜᱮ ᱡᱮᱢᱚᱱ ᱵᱚᱱ ᱛᱟᱦᱮᱱ ᱱᱚᱣᱟ ᱜᱮᱵᱚᱱ ᱱᱮᱼ ᱱᱮᱦᱚᱨ ᱡᱚᱦᱟᱨᱟ ᱦᱳᱭ ᱪᱟᱸᱫᱚ ᱵᱚᱸᱜᱟ ᱴᱷᱮᱱ ᱾ ᱛᱚ ᱢᱮᱱᱮᱜ ᱠᱟᱱᱟᱞᱤᱧ ᱪᱮᱫ ᱵᱮᱱ ᱪᱮᱠᱟᱭᱮᱫ ᱠᱟᱱᱟ ᱛᱚᱵᱮ ᱱᱤᱛᱚᱜ ᱫᱚ?
ᱦᱚᱸ ᱱᱤᱛᱜ ᱫᱚ ᱱᱟᱦᱟᱜ ᱱᱚᱜᱼᱚᱭ ᱜᱟᱞᱢᱟᱨᱟᱣ ᱵᱟᱲᱟ ᱜᱮ ᱾
ᱟᱪᱪᱷᱟ ᱴᱷᱤᱠ ᱚᱢ ᱡᱚᱢ ᱵᱟᱲᱟ ᱠᱮᱫᱟ ᱵᱮᱱ ᱛᱚᱵᱮ?
ᱦᱩᱸ ᱡᱚᱢ ᱵᱟᱲᱟ ᱫᱚ ᱦᱩᱭ ᱱᱟ ᱱᱟᱦᱟᱜ ᱾ ᱫᱟᱠᱟ ᱩᱛᱩ ᱠᱚᱫᱚ
ᱪᱮᱫ ᱩᱛᱩᱚ ᱵᱟᱝᱵᱮᱱ ᱡᱚᱢ
ᱟᱵᱮᱱ ᱜᱮ ᱚᱸ? ᱱᱚ ᱚᱭ ᱞᱚᱞᱚ ᱛᱚ ᱟᱫᱚ ᱚᱱ ᱦᱟᱹᱠᱩ ᱠᱚ ᱧᱟᱢᱚᱜ ᱠᱟᱱᱟ ᱵᱩᱜᱤ ᱛᱮ ᱾
ᱦᱳᱭ
ᱦᱟᱹᱠᱩ ᱦᱟᱹᱠᱩ ᱩᱛᱩ ᱠᱩᱜᱤ ᱡᱚᱢ ᱵᱟᱲᱟᱣ ᱟᱠᱟᱱᱟ
ᱟᱹᱞᱤᱧ ᱫᱚ ᱦᱟᱸᱜ ᱢᱚᱱᱮ ᱠᱚ ᱢᱮᱱᱟ ᱡᱚᱢ ᱵᱟᱲᱟ ᱠᱟᱛᱮᱫ ᱞᱤᱧ ᱡᱤᱨᱟᱹᱣ ᱵᱟᱲᱟᱣ ᱠᱟᱱᱟ ᱟᱨ ᱟᱹᱞᱤᱧ ᱢᱟ ᱚᱱᱮ ᱚᱱᱠᱟ ᱢᱮᱱᱟᱜᱼᱟ ᱞᱚᱞᱚ ᱠᱷᱟᱹᱛᱤᱨ ᱛᱮ ᱠᱟᱵᱡᱤ ᱠᱚᱦᱚᱸ ᱟᱹᱰᱤ ᱜᱟᱱ ᱜᱮᱸ ᱡᱚᱢᱚᱜ ᱠᱟᱱᱟ᱾ ᱨᱚᱰᱚᱡ ᱠᱟᱛᱮᱫ ᱟᱨ ᱪᱮᱫ ᱠᱚ ᱢᱮᱱᱟ
ᱠᱟᱵᱡᱤ ᱡᱚᱢ ᱡᱟᱹᱨᱩᱲ ᱠᱟᱱᱟ᱾
ᱦᱳᱭ ᱟᱨ ᱱᱤᱨᱟᱢᱤᱥ ᱩᱛᱩ ᱜᱮ ᱦᱟᱸᱜ ᱟᱹᱞᱤᱧ ᱫᱚ᱾
ᱦᱚᱸ ᱦᱚᱸ ᱾
ᱥᱟᱨᱩ ᱫᱟᱨᱮ ᱠᱚ ᱪᱮᱫ ᱠᱚ ᱪᱚᱝ
ᱦᱩᱸ
ᱛᱚᱵᱮ ᱢᱮᱱᱮᱫ ᱠᱟᱱᱟᱞᱤᱧ ᱮᱸᱻᱦ ᱦᱳᱲᱳ ᱨᱚᱦᱚᱭ ᱫᱚᱯᱮ ᱮᱦᱚᱵ ᱵᱟᱲᱟ ᱠᱮᱫᱟ?
ᱦᱮᱸ ᱦᱳᱲᱳ ᱨᱚᱦᱚᱭ ᱫᱚ ᱮᱦᱚᱵ ᱫᱚ ᱮᱦᱚᱵ ᱵᱟᱲᱟ ᱟᱠᱟᱫᱟᱞᱮ᱾ ᱟᱫᱚ ᱛᱮᱫ ᱫᱟᱜ ᱥᱤᱛᱩᱝ ᱜᱮ ᱠᱚᱢᱡᱩᱨᱤ ᱞᱟᱸᱫᱮ ᱢᱤᱫ ᱜᱷᱚᱴᱮᱡ ᱫᱟᱜ ᱫᱚ ᱢᱤᱫ ᱜᱚᱴᱮᱡ ᱛᱮ ᱥᱤᱛᱩᱝ ᱮ ᱠᱷᱟ. ᱛᱤᱨ ᱛᱮ ᱱᱚᱜᱼᱚᱭ ᱞᱮ ᱡᱤᱨᱟᱹᱣ ᱵᱟᱲᱟᱣ ᱠᱟᱱᱟ ᱱᱟᱦᱟᱸᱜ᱾ ᱠᱷᱮᱛ ᱠᱚᱦᱚᱸ ᱟᱸᱡᱮᱫ ᱵᱟᱲᱟᱭᱮᱱᱟ᱾
ᱦᱳᱭ ᱦᱳᱭ ᱟᱞᱮ ᱦᱚᱸ ᱢᱟᱱᱮ ᱪᱮᱫ ᱠᱚ ᱢᱮᱱᱟ ᱦᱳᱭ ᱢᱮᱱᱮᱫ ᱠᱟᱱᱟᱞᱤᱧ ᱟᱞᱮ ᱦᱚᱸᱞᱮ ᱮᱦᱚᱵ ᱫᱚᱞᱮ ᱮᱦᱚᱵ ᱵᱟᱲᱟ ᱟᱠᱟᱱ ᱜᱮᱭᱟ᱾ ᱟᱨ ᱟᱵᱮᱱ ᱪᱮᱫ ᱞᱮᱠᱟ ᱵᱮᱱ ᱢᱮᱱ ᱠᱮᱫᱟ ᱡᱮ ᱥᱤᱛᱩᱝ ᱮ ᱠᱷᱟᱹᱛᱤᱨ ᱛᱮ ᱢᱟᱱᱮ ᱫᱟᱜ ᱠᱚᱦᱚᱸ ᱠᱚᱢᱡᱩᱨᱤ ᱵᱟᱲᱟᱣ ᱟ ᱠᱟᱱᱟ ᱛᱚ ᱢᱮᱭᱟᱜ ᱫᱚ ᱦᱟᱸᱜ ᱢᱟᱱᱮ ᱠᱚᱢᱡᱩᱨᱤ ᱠᱟᱱ ᱜᱮᱭᱟ ᱥᱟᱹᱨᱤᱜᱮ ᱫᱟᱜ ᱟᱸᱡᱮᱫ ᱵᱟᱲᱟ ᱠᱟᱱᱟ ᱟᱨ ᱢᱮᱭᱟᱹ ᱫᱚ ᱦᱟᱸᱜ ᱢᱟᱱᱮ ᱰᱟᱰᱤ ᱫᱟᱜ ᱠᱩ ᱥᱮ ᱥᱟᱶᱛᱮ ᱚᱱᱠᱟᱜ ᱥᱤᱛᱤ ᱧᱚᱜ ᱠᱟᱱᱟ ᱚᱸᱰᱮ ᱚᱱᱟ ᱠᱚᱨᱮᱱᱟᱜ ᱫᱟᱜ ᱞᱮ ᱧᱟᱢ ᱵᱟᱲᱟᱭᱮᱫ ᱠᱟᱱ ᱠᱷᱟᱹᱛᱤᱨ ᱛᱮᱜᱮ ᱦᱟᱸᱜ ᱢᱟᱱᱮ ᱢᱤᱫ ᱟᱫ ᱫᱷᱟ ᱦᱟᱼᱜ ᱦᱩᱭᱩᱜ ᱠᱟᱱ ᱛᱟᱞᱮᱭᱟ ᱜᱟᱪᱷᱤ ᱠᱚᱦᱚ ᱞᱮ ᱛᱩᱫ ᱵᱟᱲᱟ ᱠᱮᱫᱟ ᱟᱨᱚᱢᱵ ᱵᱟᱲᱟ ᱠᱮᱫᱟ ᱟᱨ ᱵᱟᱨᱭᱟ ᱫᱷᱟᱨᱟ ᱛᱮ ᱵᱟᱨᱭᱟ ᱨᱚᱠᱚᱢ ᱨᱮ ᱤᱭᱟᱹ ᱜᱟᱹᱪᱷᱤ ᱠᱚᱞᱮ ᱟᱯᱷᱚᱨ ᱵᱟᱲᱟ ᱠᱮᱫᱟ ᱛᱚ ᱢᱮᱤᱭᱟᱹᱫᱚ ᱛᱚ ᱦᱩᱭ ᱵᱟᱲᱟᱭᱱᱟ ᱛᱩᱫ ᱵᱟᱲᱟ ᱠᱮᱫᱟᱞᱮ ᱥᱮ ᱨᱚᱦᱚᱭ ᱞᱮ ᱮᱦᱚᱵᱟ ᱵᱟᱲᱟ ᱠᱮᱫᱟ ᱟᱨ ᱢᱮᱭᱟᱫ ᱫᱚ ᱦᱟᱸᱜ ᱢᱟᱱᱮ ᱟ. ᱣᱨᱩ ᱦᱩᱭᱩᱜᱼᱟ ᱯᱟᱥᱮᱡ ᱢᱤᱫ ᱦᱟᱯᱛᱟ ᱜᱟᱱ ᱡᱚᱨᱩᱲᱟ
ᱦᱚᱸ-ᱦᱚᱸ ᱡᱚᱞᱦᱟ ᱠᱟᱱᱟ ᱡᱟᱹᱱᱤᱡ ᱚᱱᱟᱫᱚ ᱫᱚᱞᱦᱟ ᱡᱚᱢᱤ ᱠᱟᱱ ᱯᱮᱭᱟ ᱡᱟᱹᱱᱤᱡ ᱚᱱᱟ ᱫᱚ?
ᱫᱚᱞᱦᱟ ᱥᱮ ᱪᱮᱫ ᱞᱮᱠᱟᱞᱤᱧ ᱢᱮᱱᱟ ᱟᱫᱚ ᱫᱚᱞᱦᱟ ᱫᱚ ᱚᱱᱠᱟ ᱫᱚ ᱵᱟᱝ ᱠᱟᱱᱟᱢ ᱫᱚᱞᱦᱟ ᱢᱮᱱᱟᱜᱼᱟ ᱦᱚᱸᱛᱚ ᱚᱱᱟ ᱫᱚ ᱵᱟᱝ ᱢᱟᱱᱮ ᱪᱚᱯᱩᱫ ᱜᱮᱭᱟ ᱛᱟᱨ ᱢᱟᱱᱮ᱾ ᱚᱱᱟ ᱫᱚᱞᱦᱟ ᱨᱮᱢᱟ ᱮᱛᱮ ᱥᱚᱵ ᱥᱚᱢᱚᱭ ᱫᱟᱜ ᱛᱟᱦᱮᱱᱟ, ᱞᱚᱥᱚᱫ ᱛᱟᱦᱮᱱᱟ ᱵᱟᱝ ᱥᱚᱵ ᱥᱚᱢᱚᱭ ᱛᱚ ᱚᱱᱟ ᱫᱚ ᱵᱟᱝ ᱟᱸᱡᱚᱢ ᱴᱷᱤᱠᱟᱹᱜ ᱠᱟᱱᱟ ᱢᱟᱱᱮ-ᱢᱟᱱᱮ ᱦᱳᱲᱳ ᱨᱚᱦᱚᱭ ᱫᱤᱱ ᱚᱠᱛᱮ ᱜᱮ ᱦᱟᱸᱜ ᱞᱚᱥᱚᱫ ᱛᱟᱸᱦᱮᱱᱟ ᱵᱟᱫᱽ ᱢᱟᱜ ᱛᱮ ᱵᱟᱝ ᱛᱟᱦᱮᱱ ᱠᱟᱱᱟ ᱞᱚᱥᱚᱱ ᱢᱟ
ᱛᱚ ᱚᱱᱟ ᱫᱟᱜ ᱫᱤᱱ ᱛᱮᱦᱤᱧ, ᱜᱟᱯᱟ ᱱᱟᱟᱜ ᱚᱱᱟ ᱰᱟᱹᱰᱤ ᱢᱮᱱᱟ ᱢᱤᱫᱴᱮᱡ ᱚᱸᱰᱮ ᱟᱫᱚ ᱚᱸᱰᱮ ᱠᱷᱚᱱ ᱜᱮᱸ ᱢᱟᱱᱮ ᱫᱟᱜ ᱥᱮᱛᱤᱱ ᱧᱚᱜ ᱠᱚᱱᱴᱤᱱᱤᱭᱩ ᱥᱮᱛᱤᱝ ᱛᱟᱦᱮᱱᱟ᱾
ᱦᱩᱸ ᱦᱩᱸ ᱾
ᱟᱹᱰᱤ ᱱᱟᱯᱟᱭ ᱜᱮ ᱵᱩᱡᱷᱟᱹᱜᱼᱟ ᱩᱱ ᱥᱚᱢᱚᱭ ᱰᱮᱨᱮᱭᱟᱫ ᱰᱮᱨᱮᱭᱟᱫ ᱨᱮᱭᱟᱜ ᱫᱟᱜ ᱮ ᱧᱟᱢᱟ ᱛᱚ ᱟᱫᱚ ᱚᱱᱮᱠ ᱢᱮᱱᱟ ᱥᱤᱛᱩᱝ ᱚᱠᱛᱚ ᱨᱮᱚᱸ ᱢᱚᱡᱽ ᱜᱮ ᱨᱚᱦᱚᱭᱚᱜᱼᱟ ᱨᱮᱭᱟᱲ ᱜᱮ ᱫᱟᱜ ᱟᱹᱭᱠᱟᱹᱜ-ᱟ᱾
ᱦᱩᱸ ᱦᱩᱸ ᱦᱩᱸ ᱾
ᱫᱟᱹᱨ ᱫᱟᱜ ᱛᱟᱨ-ᱛᱟᱨ ᱵᱟᱱᱟᱭ ᱟ
ᱟᱞᱮ ᱥᱮᱫ ᱫᱚ ᱱᱟᱦᱟᱜ ᱚᱱᱠᱟᱱᱟᱜ ᱫᱟᱜ ᱫᱚ ᱵᱟᱹᱱᱩᱜᱼᱟ-ᱵᱟᱹᱱᱩᱜ ᱫᱚ ᱟᱫᱚ ᱮᱱᱟ ᱦᱚᱸ ᱡᱚᱠᱷᱟᱹᱭ ᱠᱚ ᱵᱚᱨᱥᱟ ᱠᱚᱨᱮ ᱜᱮ ᱢᱮᱱᱟᱜ ᱞᱮᱭᱟ ᱱᱟᱦᱟᱜ ᱟᱫᱚ ᱚᱱᱟ ᱦᱚᱸ ᱥᱤᱛᱩᱝᱫ ᱠᱷᱟᱱ ᱡᱚᱠᱷᱟᱹᱭ ᱫᱟᱜ ᱦᱚᱸ ᱟᱹᱰᱤ ᱟᱸᱡᱮᱫᱚᱜ ᱠᱟᱱᱟ ᱢᱟᱱᱮ ᱫᱟᱜ ᱥᱚᱢᱚᱭ ᱜᱮᱸ ᱯᱮᱨᱮᱡᱚᱜ ᱠᱟᱱᱟ, ᱩᱱ ᱥᱚᱢᱚᱭ ᱢᱟ ᱦᱳᱭ ᱫᱟᱨᱜᱭᱟᱜ ᱛᱤᱱ ᱥᱚᱢᱚᱭ ᱡᱟᱹᱨᱩᱲ ᱵᱟᱹᱱᱩᱜᱼᱟ ᱩᱱ ᱥᱚᱢᱚᱭ ᱜᱮ ᱦᱚᱭ ᱫᱟᱜ ᱢᱟ ᱛᱟᱦᱮᱱ ᱠᱟᱱᱟ ᱟᱨ ᱛᱤᱱ ᱥᱚᱢᱚᱭ ᱡᱟᱹᱼᱼ ᱫᱟᱜ ᱡᱟᱹᱨᱩᱲᱟ ᱩᱱ ᱥᱚᱢᱚᱭ ᱢᱟ ᱵᱟᱝ ᱛᱟᱦᱮᱱᱚᱜ ᱠᱟᱱᱟ
ᱦᱳᱭ ᱚᱱᱮᱚᱝᱠᱟ ᱢᱟᱜ ᱛᱮ ᱮᱠᱮᱱ ᱥᱮᱨᱢᱟ ᱫᱟᱜ ᱪᱮᱛᱟᱱ ᱨᱮᱜᱮ ᱱᱤᱨᱵᱷᱚᱨᱚᱜ ᱠᱟᱱᱟᱭ ᱛᱚ ᱟᱨ ᱟᱞᱮ ᱥᱮᱫ ᱢᱟ ᱵᱟᱸᱫᱷᱟᱞ ᱡᱩᱫ ᱡᱟᱦᱚᱸ ᱛᱟᱦᱮᱸ ᱠᱟᱱᱟ ᱛᱚᱵᱮ ᱚᱱᱟ ᱵᱟᱸᱫᱷᱟᱞ ᱢᱟᱛᱚ ᱵᱚᱜᱚᱡ ᱵᱟᱲᱟᱣ ᱟᱠᱟᱱᱟ ᱡᱚᱛᱟᱜ ᱢᱮᱱᱟᱜ ᱛᱟᱞᱮ ᱜᱮᱭ ᱛᱚᱵᱮ ᱚᱱᱮ ᱡᱟᱹᱯᱟᱹᱭ ᱫᱚ ᱟᱛᱮᱡ ᱥᱟᱨᱟ ᱵᱚᱪᱷᱚᱨ ᱜᱮ ᱠᱟᱹᱢᱤ ᱨᱮᱫᱚ ᱦᱟᱸᱜ ᱵᱟᱞᱮ ᱞᱟᱜᱟᱣ ᱫᱟᱲᱮ ᱠᱟᱣᱫᱟ ᱚᱱᱟ ᱵᱟᱸᱫᱷᱟᱞ ᱵᱟᱹᱲᱤᱡ ᱠᱟᱱ ᱠᱷᱟᱹᱛᱤᱨ ᱛᱮ ᱟᱫᱚ ᱚᱱᱮᱠᱚ ᱢᱮᱱ ᱦᱟᱸᱜ ᱥᱮᱨᱢᱟ ᱫᱟᱜ ᱵᱷᱚᱨᱥᱟ ᱜᱮ ᱦᱟᱸᱜ ᱞᱮ ᱪᱟᱥ ᱵᱟᱲᱟᱭᱮᱜ ᱠᱟᱱᱟ ᱥᱮᱫᱟᱭ ᱠᱷᱚᱱ ᱜᱮ᱾ ᱟᱨ ᱢᱤᱫ ᱦᱟᱯᱛᱟ ᱡᱷᱟᱹᱯᱟᱹᱭ ᱨᱮᱭᱟᱜ ᱫᱟᱜ ᱞᱮ ᱧᱟᱢᱮᱫ ᱠᱟᱱ ᱛᱟᱦᱮᱸᱱ ᱜᱮᱭᱟ ᱛᱚᱵᱮ ᱚᱱᱮ ᱚᱱᱮᱞᱤᱧ ᱢᱮᱱ ᱠᱮᱫ ᱡᱷᱟᱹᱯᱟᱹᱭ ᱢᱟ ᱛᱮᱫ ᱵᱟᱸᱫᱷᱟ ᱵᱟᱹᱲᱤᱡ ᱠᱟᱱᱛᱮ ᱡᱷᱟᱹᱯᱟᱹᱭ ᱦᱚᱸ ᱟᱛᱮ ᱵᱟᱠᱚ ᱡᱟᱹᱛ ᱵᱟᱲ ᱟᱠᱟᱜ ᱛᱟᱞᱮᱭᱟ
ᱦᱩᱸ ᱦᱩᱸ ᱟᱞᱮ ᱫᱚ ᱢᱮᱱᱟᱜ ᱜᱮᱭᱟ ᱚᱠᱚᱭ ᱫᱚ ᱵᱚᱜᱚᱡ ᱦᱚᱸ ᱵᱟᱝ ᱵᱚᱜᱚᱡ ᱠᱟᱱᱟ ᱪᱮᱫ ᱦᱚᱸ ᱵᱟᱝ ᱢᱚᱡᱽ ᱜᱮ ᱢᱮᱱᱟᱜᱼᱟ ᱚᱱᱮ ᱫᱟᱜ ᱥᱤᱛᱩᱝ ᱮᱫ ᱠᱷᱟᱡᱜᱮ ᱚᱱᱟ ᱫᱟᱜ ᱦᱚᱸ ᱟᱸᱡᱮᱫᱚᱜ ᱠᱟᱱᱟ
ᱦᱳᱭ ᱦᱳᱭ ᱡᱷᱟᱹᱯᱟᱹᱭ ᱫᱚ ᱚᱱᱮ ᱚᱱᱠᱟᱜ ᱜᱮ ᱥᱮᱨᱢᱟ ᱫᱟᱜ ᱵᱷᱚᱨᱥᱟ ᱢᱮᱱᱟᱜ ᱠᱚᱣᱟ ᱛᱚᱵᱮ
ᱡᱷᱟᱹᱟᱹᱯᱟᱹᱭ ᱢᱮᱱᱟᱜ ᱨᱮᱦᱚᱸ ᱵᱟᱹᱱᱩᱜ ᱞᱮᱠ ᱜᱮ
ᱦᱳᱭ ᱛᱚᱵᱮ ᱢᱮᱱᱮᱫ ᱠᱟᱱᱟᱞᱤᱧ ᱟᱯᱮ ᱫᱚ ᱦᱟᱸᱜ ᱢᱟᱱᱮ ᱛᱤᱱᱟᱹᱜ ᱫᱷᱟᱨᱟ ᱦᱩᱲᱩ ᱦᱩᱲᱩ ᱯᱮ ᱪᱟᱥᱚᱜ ᱠᱟᱱᱟ ᱢᱟᱱᱮ ᱚᱠᱟᱴᱟᱜ ᱪᱮᱫ ᱪᱮᱫ ᱠᱚ ᱦᱩᱲᱩ ᱦᱩᱲᱩ ᱦᱚᱸ ᱟᱹᱰᱤ ᱡᱟᱹᱟᱥᱛᱤ ᱯᱮ ᱪᱟᱥᱟ
ᱟᱞᱮ ᱫᱚ ᱵᱟᱞ ᱟᱡᱚᱢ ᱥᱮ ᱪᱮᱫ ᱠᱚ ᱢᱮᱛᱟᱣᱟᱜ ᱠᱟᱱᱟ ᱚᱱᱮ ᱚᱱᱟ ᱞᱮ ᱨᱚᱦᱚᱭ ᱠᱟᱫᱟ ᱟᱨ ᱚᱱᱟ ᱯᱷᱩᱞ ᱯᱟᱹᱠᱲᱤ ᱞᱮ ᱨᱚᱦᱚᱭᱟ ᱟᱨ ᱟᱨᱟᱜ ᱦᱩᱲᱩ ᱫᱚ ᱚᱱᱮ ᱠᱷᱟᱹᱞᱤ ᱱᱩᱣᱟᱭ ᱞᱮᱠᱟ ᱮᱴᱟᱜ ᱜᱮ ᱱᱟᱦᱟᱜ ᱚᱱᱟ ᱫᱚ ᱠᱚᱢ ᱜᱮᱭᱟ ᱮᱱᱦᱚᱸ ᱚᱱᱮ ᱱᱟᱣᱟ ᱫᱟᱠᱟ ᱡᱚᱢ ᱡᱟᱹᱨᱩᱲᱟ ᱛᱚ ᱱᱟᱜ ᱵᱟᱲᱟ ᱠᱟᱛᱮᱫ ᱢᱟ ᱚᱱᱟ ᱱᱟᱣᱟ ᱫᱟᱠᱟ ᱡᱚᱢ ᱞᱮᱠᱟᱜᱮ ᱱᱟᱜ
ᱦᱳᱭ ᱟᱞᱮ ᱫᱚ ᱚᱱᱮᱠ ᱢᱮᱱᱟᱜᱼᱟ ᱟᱭᱢᱟ ᱫᱷᱟᱨᱟ ᱦᱩᱲᱩ ᱜᱤ ᱦᱟᱸᱜ ᱠᱚ ᱨᱚᱦᱚᱭ ᱛᱟᱞᱮᱭᱟ ᱟᱫᱚ ᱟᱹᱞᱤᱧ ᱢᱟ ᱦᱟᱸᱜ ᱚᱲᱟᱜ ᱨᱮᱢᱟ ᱟᱹᱰᱤ ᱡᱟᱹᱥᱛᱤ ᱛᱮ ᱵᱟᱹᱞᱤᱧ ᱛᱟᱦᱮᱱ ᱠᱟᱱᱟ ᱦᱟᱸᱜ ᱛᱚ ᱚᱱᱟ ᱠᱷᱟᱹᱛᱤᱨ ᱛᱮ ᱪᱟᱞᱟᱣ ᱦᱤᱡᱩᱜ ᱵᱟᱲᱟᱜ ᱞᱤᱧ ᱛᱚ ᱟᱫᱚ ᱡᱟᱭᱦᱳᱠ ᱠᱚ ᱠᱚ ᱨᱚᱦᱚᱭ ᱵᱟᱲᱟᱭᱟ ᱨᱚᱡᱤᱛ ᱞᱟᱞ ᱵᱤ ᱟᱨ ᱚᱱᱮ ᱵᱤᱦᱟᱨᱤ ᱦᱩᱲᱩ ᱵᱟᱝ ᱫᱚ ᱪᱮᱫ ᱦᱩᱲᱩ ᱦᱟᱸᱜ ᱠᱚ ᱢᱮᱛᱟᱜᱼᱟ ᱵᱟᱝ ᱫᱚ ᱪᱟᱭᱱᱟ ᱦᱚᱲᱚ ᱦᱟᱸᱜ ᱠᱚ ᱢᱮᱛᱟᱜ ᱠᱟᱱᱟ ᱚᱱᱮ ᱚᱱᱟ ᱟᱫᱚ ᱟᱨᱦᱚᱸ ᱚᱱᱠᱟ ᱜᱮ ᱪᱮᱫ ᱠᱚᱪᱚᱝ ᱢᱮᱱᱟᱜᱼᱟ ᱤᱭᱟᱹ ᱟᱭᱡᱚᱝ ᱚᱱᱮ ᱵᱮᱱ ᱢᱮᱱ ᱠᱮᱫ ᱞᱮᱠᱟ ᱚᱱᱟ ᱠᱚᱦᱚᱸ ᱢᱮᱱᱟᱜ ᱜᱮᱭᱟ ᱦᱟᱸᱜ ᱨᱚᱦᱚᱭ ᱜᱮᱭᱟ ᱠᱚ
ᱱᱚᱝᱠᱟ ᱟᱨᱦᱚᱸ ᱦᱩᱲᱩ ᱨᱮᱭᱟᱜ ᱧᱩᱛᱩᱢ ᱫᱚ ᱵᱟᱹᱞᱤᱧ ᱵᱟᱹᱞᱤᱧ ᱵᱟᱰᱟᱭᱟᱪᱮᱫᱟᱜ ᱥᱮ ᱟᱹᱞᱤᱧ ᱫᱚ ᱦᱟᱸᱜ ᱡᱤᱛ ᱜᱮᱛᱚᱝ ᱢᱮᱱᱟᱜᱼᱟ ᱦᱟᱸᱜ ᱠᱚ ᱨᱚᱦᱚᱭᱮᱫᱟ
ᱟᱫᱚ ᱵᱚᱞᱮ ᱱᱤᱡᱮᱨ ᱚᱠᱟᱴᱟᱜ ᱮᱢ ᱨᱚᱦᱚᱭᱟ ᱤᱱᱟᱹᱜᱮᱛᱚᱢ ᱞᱟᱹᱭᱟ
ᱦᱳᱭ ᱟᱫᱚ ᱟᱹᱞᱤᱧ ᱫᱚ ᱚᱱᱮᱠ ᱠᱚ ᱢᱮᱱᱟᱜ ᱵᱟᱥᱢᱚᱛᱤ ᱦᱩᱲᱩ ᱨᱚᱦᱚᱭ ᱞᱤᱧ ᱜᱚᱴᱟᱭᱟ ᱟᱫᱚ ᱚᱱᱟ ᱵᱟᱥᱢᱚᱛᱤ ᱚᱱᱟᱜ ᱛᱮ ᱟᱹᱰᱤ ᱤᱭᱟᱹ ᱵᱟᱝ ᱦᱩᱭ ᱜᱚᱫᱚᱜᱼᱟ ᱵᱚᱞᱮ
ᱦᱮᱸ ᱟᱫᱚ ᱡᱚᱢ ᱠᱚᱦᱚᱸ ᱚᱱᱟ ᱫᱚ ᱥᱤᱵᱤᱞ ᱜᱮᱭᱟ ᱵᱚᱞᱮ ᱠᱟᱛᱷᱟ
ᱦᱚᱭ ᱚᱱᱟ ᱵᱟᱥᱢᱚᱛᱤ ᱪᱟᱣᱞᱮ ᱫᱚ ᱵᱚᱞᱮ ᱟᱹᱰᱤ ᱠᱟᱡᱟᱠ ᱥᱤᱵᱤᱞ ᱞᱤᱧᱟᱹ ᱟᱹᱞᱤᱧ ᱫᱚ ᱟᱨ ᱚᱱᱮ ᱟᱹᱞᱤᱧ ᱫᱚ ᱚᱱᱟᱛᱮ ᱞᱟᱹᱭ ᱠᱷᱟᱱᱡ ᱡᱟᱭᱹᱥᱛᱤ ᱞᱤᱧ ᱡᱚᱢᱟ
ᱦᱩᱸ ᱾ ᱟᱞᱮ ᱦᱚᱸ ᱚᱱᱟ ᱠᱚᱫᱚ ᱢᱚᱱᱮ ᱫᱚᱭ ᱢᱮᱱ ᱜᱮᱭᱟ ᱟᱫᱚ ᱮᱱᱦᱚᱸ ᱵᱟᱞᱮ ᱨᱚᱦᱚᱭ ᱵᱟᱲᱟ ᱟᱠᱟᱫᱟ ᱨᱚᱦᱚᱭ ᱫᱚ ᱾ ᱚᱱᱮ ᱚᱱᱟ ᱦᱮᱸᱫᱮ ᱦᱩᱲᱩ ᱥᱮ ᱪᱮᱫ ᱦᱩᱲᱩ ᱠᱚ ᱢᱮᱛᱟᱜ ᱠᱟᱱᱟ? ᱚᱱᱟ ᱦᱚᱸᱞᱮᱼ ᱚᱱᱟ ᱦᱚᱸᱞᱮ ᱨᱚᱦᱚᱭ ᱞᱮ ᱢᱮᱱ ᱜᱮᱭᱟ ᱤᱭᱟᱹ ᱚᱱᱟ ᱟᱹᱠᱷᱨᱤᱧ ᱥᱚᱢᱚᱭ ᱫᱟᱢ ᱰᱷᱮᱨ ᱜᱮᱭᱟ ᱥᱮ ᱚᱱᱟᱛᱮ ᱚᱱᱟ ᱦᱚᱸ ᱨᱚᱦᱚᱭ ᱫᱚ ᱢᱮᱱᱚᱜᱚᱜ ᱾ ᱜᱮᱭᱟ ᱟᱫᱚ ᱚᱱᱠᱟ ᱞᱮᱠᱟ ᱡᱟᱭᱜᱟ ᱡᱚᱢᱤ ᱦᱚᱸ ᱠᱚᱢ ᱫᱷᱟᱨᱟ ᱧᱚᱜ ᱜᱮᱛᱮ ᱚᱱᱟ ᱠᱚᱫᱚ ᱟᱹᱣᱨᱤᱞᱮ ᱨᱚᱦᱚᱭᱟ ᱾
ᱦᱩᱸ ᱟᱫᱚ ᱵᱷᱚᱨᱮ ᱦᱩᱲᱩ ᱠᱚᱦᱚᱸ ᱞᱤᱧ ᱨᱚᱦᱚᱭ ᱵᱟᱲᱟ ᱦᱚᱪᱚ ᱠᱚᱜᱮᱭᱟ ᱥᱚᱢᱚᱭ ᱨᱮ ᱯᱮ ᱯᱚᱱ ᱠᱷᱮᱛ ᱚᱱᱠᱟ ᱠᱚ ᱨᱚᱦᱚᱭ ᱵᱟᱲᱟᱭ ᱜᱮᱭᱟ ᱟᱭᱢᱟ ᱫᱚ ᱵᱟᱝ ᱦᱟᱸᱜ ᱾ ᱟᱨ ᱱᱤᱭᱟᱹ ᱚᱠᱛᱮ ᱫᱚ ᱵᱷᱚᱜ ᱪᱟᱣᱞᱮ ᱨᱚᱦᱚᱭ ᱵᱟᱲᱟ ᱞᱮᱫᱟ ᱾
ᱦᱩᱸ ᱦᱩᱸ ᱾
ᱵᱷᱟᱜ ᱪᱟᱣᱞᱮ ᱦᱚᱸ ᱟᱹᱰᱤ ᱥᱟᱱᱫᱷᱟᱲ ᱜᱮᱭᱟ ᱵᱟᱝ ᱥᱚᱸᱫᱷᱟᱲ ᱜᱮᱭᱟ ᱪᱚᱞᱮ ᱦᱮᱸ ᱥᱚᱸᱫᱷᱟᱲ ᱜᱮᱭᱟ ᱾ ᱥᱟᱸᱫᱷᱟᱲ ᱫᱚ ᱪᱮᱫ ᱟᱹᱰᱤ ᱥᱤᱵᱤᱞᱟ ᱥᱮᱱᱴ ᱢᱟᱱᱮ ᱢᱮᱱᱟᱜᱼᱟ ᱾
ᱥᱮᱸᱰ ᱦᱮᱱᱟᱜᱼᱟ ᱦᱮᱸ ᱾
ᱟᱞᱮ ᱦᱚᱸ ᱚᱱᱟ ᱨᱚᱱᱡᱚᱱᱟ ᱠᱚᱞᱮ ᱨᱚᱦᱚᱭ ᱵᱟᱲᱟ ᱟᱠᱟᱫᱟ, ᱚᱱᱟ ᱥᱤᱵᱤᱞ ᱜᱮ ᱵᱩᱡᱷᱟᱹᱜᱼᱟ ᱟᱫᱚ ᱱᱮᱥ ᱫᱚ ᱚᱱᱟ ᱫᱚ ᱫᱟ ᱦᱟᱸᱜ ᱨᱚᱦᱚᱭ ᱵᱟᱝ ᱦᱩᱭ ᱠᱟᱱᱟ ᱾ ᱥᱤᱵᱤᱞ ᱛᱮᱫ ᱫᱚ ᱫᱤᱥᱟᱹᱜ ᱠᱟᱱ ᱜᱮᱭᱟ ᱱᱟᱦᱟᱜ ᱚᱱᱟ ᱨᱮᱭᱟᱜ ᱫᱚ ᱾
ᱴᱷᱤᱠ ᱴᱷᱤᱠ ᱴᱷᱤᱠ ᱾ ᱟᱨ ᱢᱤᱫᱴᱮᱱ ᱠᱟᱛᱷᱟ ᱞᱤᱧ ᱢᱮᱱᱮᱫ ᱠᱟᱱᱟ ᱟᱵᱮᱱ ᱴᱷᱮᱱ ᱦᱚᱭᱛᱚ ᱪᱮᱸᱬᱮ ᱠᱚ
ᱨᱚᱯᱚᱲ ᱠᱟᱱᱟ ᱟᱠᱚᱣᱟᱜ ᱛᱮ ᱪᱮᱫ ᱠᱟᱛᱮ ᱛᱚᱵᱮ ᱵᱟᱞᱟᱝ ᱟᱸᱡᱚᱢ ᱦᱚᱪᱚᱭ ᱪᱮᱸᱬᱮ ᱟᱜ
ᱢᱟᱱᱮ ᱨᱚᱯᱚᱲ ᱫᱚ
ᱟᱵᱮᱱ ᱴᱷᱮᱡ ᱜᱮ ᱨᱚᱯᱚᱲ ᱠᱟᱱᱟ ᱪᱮᱸᱬᱮ ᱠᱚ ᱾ ᱟᱫᱚ ᱡᱟᱭᱦᱳᱠ ᱛᱚᱵᱮ ᱟᱨ ᱢᱤᱫᱴᱮᱱ ᱠᱟᱛᱷᱟ ᱞᱤᱧ ᱠᱩᱠᱞᱤ ᱵᱤᱱᱟ ᱡᱮ, ᱠᱟᱛᱷᱟ ᱫᱚ ᱠᱟᱱᱟ ᱱᱤᱭᱟᱹ ᱜᱮ ᱦᱟᱸᱜ ᱾ ᱱᱤᱛᱚᱜ ᱟᱵᱚᱣᱟᱜ ᱚᱠᱟᱴᱟᱜ ᱦᱚᱸ ᱤᱭᱟᱹ ᱢᱤᱫᱴᱮᱱ ᱦᱟᱸᱜ ᱤᱭᱟᱹ ᱢᱮᱱᱟᱜ ᱛᱟᱵᱚᱱᱟ ᱡᱮ ᱵᱚᱸᱜᱟ ᱢᱮᱱᱟᱜ ᱛᱟᱵᱚᱱᱟ ᱦᱟᱸᱜ ᱵᱚᱪᱷᱚᱨ ᱨᱮ ᱯᱩᱱ ᱫᱷᱟᱹᱣ ᱾ ᱯᱩᱱ ᱫᱷᱟᱹᱣ ᱜᱟᱱ ᱵᱚᱱ ᱵᱚᱸᱜᱟᱜ ᱠᱟᱱᱟ ᱛᱚ, ᱟᱫᱚ ᱱᱤᱛᱚᱜ ᱦᱚᱸ ᱚᱠᱟᱴᱟᱜ ᱵᱚᱸᱜᱟ ᱢᱮᱱᱟᱜ ᱛᱟᱵᱚᱱᱟ᱾ ᱛᱚ ᱚᱱᱟ ᱫᱚ ᱟᱯᱮ ᱫᱚ ᱦᱟᱸᱜ ᱪᱮᱫ ᱪᱟᱸᱫᱚ ᱦᱟᱸᱜ ᱯᱮ ᱵᱚᱸᱜᱟᱜᱼᱟ? ᱢᱟᱱᱮ ᱚᱱᱟ ᱦᱩᱲᱩ ᱨᱮ ᱦᱩᱲᱩ ᱜᱮᱫ ᱞᱟᱦᱟ ᱞᱟᱦᱟᱛᱮ ᱦᱟᱸᱜ ᱾
ᱚ ᱦᱩᱲᱩ ᱦᱮᱸ ᱦᱩᱲᱩ ᱮᱨᱚᱜ ᱥᱚᱢᱚᱭ ᱢᱟᱞᱤᱧ ᱞᱟᱹᱭ ᱠᱮᱭᱟ ᱱᱚᱜᱼᱚᱭ ᱮᱨᱚᱜ ᱛᱟᱦᱮᱸ ᱞᱮᱱᱟ ᱛᱚ, ᱟᱨ ᱱᱤᱛᱚᱜ ᱫᱚ ᱦᱟᱸᱜ ᱤᱱᱟᱹ ᱠᱷᱚᱡ ᱫᱚ ᱱᱟᱜ ᱤᱱᱟᱹ ᱛᱟᱭᱚᱢ ᱫᱚ ᱦᱟᱸᱜ ᱱᱤᱛᱚᱜ ᱫᱚ ᱪᱮᱫ ᱠᱚ ᱢᱮᱛᱟᱜᱼᱟ ᱮᱲᱤ ᱜᱩᱸᱰᱞᱤ ᱱᱟᱹᱭ ᱤᱭᱟᱹ ᱡᱟᱱᱛᱷᱟᱲ ᱚᱱᱮ ᱚᱱᱟᱠᱚ ᱱᱟᱦᱜ ᱦᱳᱭ ᱾
ᱢᱮᱱ ᱠᱮᱜᱼᱟ ᱞᱤᱧ ᱚᱠᱟᱴᱟᱜ ᱪᱟᱸᱫᱚ ᱦᱟᱸᱜ ᱯᱮ ᱡᱟᱱᱛᱷᱟᱨᱚᱜᱼᱟ?
ᱚᱱᱟ ᱫᱚ ᱱᱟᱦᱜ ᱡᱟᱱᱛᱷᱟᱲ ᱫᱚ ᱟᱜᱷᱟᱲ ᱪᱟᱸᱫᱩ ᱾
ᱦᱳᱭ, ᱴᱷᱤᱠ ᱾
ᱦᱩᱸ ᱾
ᱟᱜᱷᱟᱲ ᱪᱟᱸᱫᱚ ᱦᱳᱭ ᱾ ᱟᱞᱮ ᱦᱚᱸ ᱚᱱᱠᱟ ᱜᱮ ᱤᱱᱟᱹ ᱜᱟᱱ ᱪᱟᱸᱫᱳ ᱜᱮ ᱦᱟᱸᱜ ᱞᱮ ᱢᱟᱱᱮ ᱡᱟᱱᱛᱷᱟᱲᱚᱜ ᱠᱟᱱᱟ, ᱚᱱᱮ ᱠᱚ ᱢᱮᱱᱟ ᱾ ᱦᱩᱲᱩ ᱠᱚ ᱢᱟᱱᱮ ᱜᱮᱫ ᱞᱟᱦᱟ ᱞᱟᱦᱟ ᱛᱮᱜᱮ ᱦᱟᱸᱜ ᱢᱟᱱᱮ ᱡᱚᱠᱷᱚᱱ ᱜᱮ ᱡᱚᱛᱚ ᱦᱚᱲᱟᱜ ᱦᱩᱲᱩ ᱵᱤᱞᱤᱜ ᱛᱟᱞᱮᱭᱟ ᱾ ᱛᱚ ᱚᱱᱟ ᱠᱚ ᱜᱮᱫ ᱞᱟᱦᱟ ᱞᱟᱦᱟ ᱛᱮᱜᱮ ᱦᱟᱸᱜ ᱢᱟᱱᱮ ᱢᱤᱫ ᱫᱤᱱ ᱦᱟᱸᱜ ᱱᱮᱰᱟ ᱠᱮᱫ ᱜᱮ ᱥᱮ ᱜᱟᱯᱟᱞ ᱢᱟᱨᱟᱣ ᱦᱤᱥᱟᱹᱵᱽ ᱛᱮ ᱥᱮ ᱢᱤᱴᱤᱝ ᱞᱮᱠᱟ ᱦᱤᱥᱟᱹᱵ ᱛᱮ ᱡᱟᱣᱨᱟᱜ ᱟᱞᱮ ᱟᱨ ᱩᱱ ᱨᱮᱜᱮ ᱦᱟᱸᱜ ᱞᱮ ᱜᱟᱯᱟᱞᱢᱟᱨᱟᱣ ᱠᱮᱫ ᱜᱮ ᱡᱮ ᱩᱱᱢᱩᱠᱷ ᱫᱤᱱ ᱦᱟᱸᱜ ᱵᱩᱱ ᱡᱟᱱᱛᱷᱟᱲᱚᱜᱼᱟ ᱢᱮᱱᱛᱮ ᱟᱫᱚ ᱚᱱᱮ ᱢᱟᱱᱮ ᱡᱟᱱᱛᱷᱟᱲ ᱦᱤᱞᱳᱜ ᱫᱚ ᱦᱟᱸᱜ ᱢᱟᱱᱮ ᱚᱱᱠᱟᱜᱮ ᱚᱠᱚᱭᱟᱜ ᱠᱷᱮᱛ ᱠᱷᱚᱱ ᱪᱚᱝ ᱦᱟᱸᱜ ᱦᱩᱲᱩ ᱦᱩᱲᱩᱞᱮ ᱤᱫᱤ ᱛᱚᱠᱚᱣᱟ ᱦᱟᱸᱜ ᱢᱟᱱᱮ ᱢᱚᱡᱽ ᱢᱟᱪᱷᱟ ᱧᱚᱜ ᱟᱨ ᱚᱸᱰᱮ ᱦᱩᱲᱩ ᱚᱱᱟ ᱦᱚᱸᱞᱮ ᱯᱩᱡᱟᱹ ᱵᱟᱲᱟᱭᱟ ᱡᱮᱱᱮ ᱵᱟ ᱯᱩᱡᱟᱹ ᱵᱟᱲᱟ ᱠᱟᱛᱮᱫ ᱟᱫᱚ ᱡᱟᱱᱴᱷᱟᱲᱟᱜ ᱯᱩᱡᱟᱹ ᱵᱟᱲᱟ ᱵᱷᱟᱜᱟᱣ ᱠᱟᱛᱮ ᱡᱚᱠᱷᱚᱱ ᱚᱲᱟᱜ ᱛᱮᱞᱮ ᱦᱤᱡᱩᱜ ᱠᱷᱟᱡ ᱫᱚ ᱢᱤᱢᱤᱫ ᱜᱚᱴᱮᱡ ᱠᱟᱛᱮᱫ ᱚᱱᱟ ᱚᱸᱰᱮ ᱠᱷᱚᱡ ᱜᱮᱞᱮ ᱦᱟᱸᱜ ᱞᱮ ᱟᱹᱜᱩ ᱠᱮᱫ ᱜᱮ ᱫᱟᱜ ᱦᱩᱲᱩ ᱫᱟᱨᱮ ᱜᱮ ᱜᱮᱞᱮ ᱜᱮ
ᱟᱫᱚ ᱦᱟᱸᱜ ᱚᱱᱟ ᱠᱚᱫᱚ ᱦᱟᱸᱜ ᱢᱟᱱᱮ ᱟᱞᱮ ᱦᱟᱸᱜ ᱡᱚᱠᱷᱚᱱ ᱚᱱᱟ ᱱᱤᱡᱮ ᱱᱤᱡᱮᱨᱨᱮ ᱦᱟᱜ ᱛᱮ ᱦᱩᱲᱩ ᱞᱮ ᱜᱮᱫ ᱥᱟᱸᱰᱚᱜᱼᱟ ᱟᱫᱚ ᱚᱱᱟ ᱨᱮᱭᱟᱜᱜ ᱞᱮ ᱢᱮᱥᱟᱞ ᱠᱮᱫ ᱜᱮ ᱚᱱᱟ ᱫᱚ ᱵᱚᱞᱮ ᱢᱟᱸᱰᱟ ᱥᱚᱢᱚᱭ ᱛᱚ ᱟᱯᱮ ᱵᱟᱝ ᱦᱟᱜ ᱪᱮᱫ ᱞᱮᱠᱟᱭ
ᱦᱮᱸ ᱟᱞᱮ ᱦᱚᱸ ᱱᱟᱦᱟᱜ ᱚᱱᱠᱟᱜ ᱜᱮ ᱟᱵᱤᱱ ᱵᱮᱱ ᱞᱟᱹᱭ ᱠᱮᱫ ᱞᱮᱠᱟᱜ ᱜᱮ ᱢᱚᱡᱽ ᱧᱚᱜ ᱚᱠᱚᱭᱟᱜ ᱢᱮᱱᱟᱜᱼᱟ ᱱᱟᱦᱟᱜ ᱚᱸᱰᱮ ᱠᱷᱚᱱ ᱟᱹᱜᱩ ᱠᱟᱛᱮᱫ ᱟᱫᱚ ᱦᱟᱸᱜ ᱱᱟᱭᱠᱮ ᱵᱟᱵᱟ ᱞᱮ ᱡᱤᱢᱟᱹᱣᱟᱭᱟ ᱩᱱᱤ ᱯᱩᱡᱟᱹ ᱢᱟᱲᱟᱝᱟ ᱟᱫᱚ ᱱᱟᱦᱟᱜ ᱦᱮᱸ ᱟᱫᱚ ᱱᱟ
ᱴᱷᱤᱠ ᱴᱷᱤᱠ ᱦᱳᱭ ᱟᱨ ᱛᱚᱵᱮ ᱱᱤᱛ ᱢᱟ ᱥᱚᱢᱚᱭ ᱠᱚᱦᱚᱸ ᱦᱮᱡ ᱥᱮᱴᱮᱨ ᱦᱮᱡᱱ ᱠᱟᱱᱟᱱ ᱛᱟᱞᱟᱝᱟ ᱦᱟᱸᱜ ᱟᱫᱚ ᱟᱹᱰᱤᱜᱟᱱ ᱢᱟᱦᱟᱜ ᱨᱚᱯᱚᱲ ᱦᱚᱸ ᱵᱟᱭ ᱢᱟᱱᱮᱜ ᱜᱮᱭᱟ ᱦᱟᱸᱜ ᱛᱚᱼ ᱥᱚᱢᱚᱭ ᱠᱷᱟᱹᱛᱤᱨ ᱛᱮ ᱛᱚᱞᱤᱧ ᱢᱮᱱᱮᱫ ᱠᱟᱱ ᱛᱟᱦᱮᱱᱟ ᱨᱚᱯᱚᱲ ᱢᱟᱛᱮᱫ ᱟᱭᱢᱟᱜ ᱜᱮ ᱢᱮᱱᱟᱜ ᱛᱟᱞᱟᱝ ᱦᱟᱸᱜ ᱛᱚᱵᱮ ᱚᱱᱠᱟᱜ ᱜᱮ ᱟᱨᱦᱚᱸ ᱞᱟᱝ ᱧᱟᱯᱟᱢᱚᱜᱼᱟ ᱚᱱᱠᱟ ᱢᱟᱱᱮ ᱜᱨᱩᱯ ᱫᱟᱨᱟᱭ ᱛᱮᱜᱮ ᱦᱟᱸᱜ ᱥᱮ ᱠᱚᱞ ᱫᱟᱨᱟᱭ ᱛᱮ ᱜᱮ ᱦᱟᱸᱜ ᱟᱨ ᱟᱞᱟᱝ ᱛᱟᱞᱟᱨᱮ ᱟᱭᱢᱟᱜ ᱜᱮ ᱨᱚᱯᱚᱲ ᱨᱮᱭᱟᱜ ᱠᱟᱛᱷᱟ ᱢᱮᱱᱟᱜᱼᱟ ᱡᱮᱦᱮᱛᱩ ᱛᱚ ᱟᱵᱮᱱ ᱦᱚᱸ ᱥᱚᱢᱚᱭ ᱩᱰᱩᱠ ᱵᱮᱱ ᱦᱟᱸᱜ ᱡᱮᱢᱚᱱ ᱚᱱᱟ ᱠᱚ ᱠᱟᱛᱷᱟ ᱢᱚᱸᱡᱽ ᱛᱮᱟᱞᱟᱝ ᱨᱚᱯᱚᱲ ᱫᱟᱲᱮᱜ